ᱦᱮᱞᱳ
ᱦᱮᱸ ᱦᱮᱞᱳ
ᱟᱪᱪᱷᱟ ᱚᱱᱟ ᱥᱟᱠᱨᱟᱛ ᱜᱟᱞᱢᱟᱨᱟᱣ ᱴᱟᱜ ᱮᱢ ᱟᱡᱚᱢᱟ ᱛᱚ ᱾
ᱦᱮᱸ ᱦᱮᱸ
ᱥᱤᱧ ᱥᱟᱠᱨᱟᱛ ᱠᱚ ᱞᱟᱹᱭᱟ ᱚᱱᱟ ᱫᱚ ᱚᱱᱮ ᱥᱚᱝᱠᱨᱟᱱᱛᱤ ᱦᱤᱞᱳᱜ ᱾
ᱦᱮᱸ
ᱤᱱᱟᱹ ᱦᱤᱞᱳᱜ ᱫᱚ ᱡᱷᱚᱛᱚ ᱦᱚᱲ ᱜᱤᱫᱽᱨᱟᱹ ᱠᱚᱢᱟ ᱵᱷᱳᱨ ᱨᱮᱠᱚ ᱛᱳᱯᱳᱭᱮᱱᱟ ᱟᱭᱩ ᱦᱚᱲ ᱵᱟᱵᱟ ᱦᱚᱲ ᱠᱚ ᱦᱚᱸ ᱥᱮᱛᱟᱜ ᱧᱚᱜ ᱨᱮᱠᱚ ᱛᱳᱯᱳᱱᱟ ᱱᱟᱣᱟ ᱞᱩᱜᱽᱲᱤ ᱱᱟᱣᱟ ᱡᱷᱚᱛᱚ ᱠᱤᱪᱷᱩ ᱜᱮ ᱱᱟᱣᱟ ᱱᱟᱜ ᱚᱱᱟ ᱫᱚ ᱯᱩᱠᱷᱨᱤ ᱨᱮᱠᱚ ᱵᱟᱸᱫᱮ ᱠᱟᱛᱮᱫ ᱠᱚ ᱦᱤᱡᱩᱜᱼᱟ ᱚᱠᱚᱭ ᱫᱚ ᱫᱷᱩᱛᱤ ᱠᱟᱛᱮ ᱦᱤᱡᱩᱜ ᱟᱭ ᱦᱮᱡ ᱠᱟᱛᱮᱜ ᱟᱫᱚ ᱩᱱᱠᱩ ᱫᱚ ᱪᱩᱞᱦᱟᱹ ᱠᱚᱨᱮᱫ ᱠᱚ ᱜᱮᱡ ᱜᱩᱨᱤᱡ ᱟᱫᱟ ᱟᱫᱚ ᱱᱟᱣᱟ ᱤᱭᱟᱹ ᱠᱚ ᱚᱱᱟ ᱥᱚᱨᱟ ᱠᱚ ᱞᱟᱹᱭᱟ ᱚᱱᱟ ᱠᱟᱨᱟᱦᱤ ᱚᱱᱟ ᱦᱩᱰᱤᱧᱟᱜ ᱡᱟᱦᱟᱸ ᱠᱟᱨᱟᱦᱤ ᱢᱟᱨᱟᱝ ᱟᱜ ᱫᱚ ᱵᱟᱝᱟ ᱯᱟᱛᱲᱟ ᱯᱤᱴᱷᱟᱹ ᱫᱚ ᱦᱩᱰᱤᱧᱟᱜ ᱢᱤᱫᱴᱟᱝ ᱠᱟᱨᱟᱦᱤ ᱮᱵᱚᱝ ᱯᱚᱴᱚᱢᱟᱜ ᱢᱤᱫᱴᱟᱝ ᱛᱟᱦᱮᱱᱟ ᱚᱱᱟ ᱨᱮᱠᱚ ᱯᱤᱴᱷᱟᱹᱭᱟ ᱚᱱᱟ ᱫᱚ, ᱥᱚᱨ ᱯᱤᱴᱷᱟᱹ ᱠᱚ ᱢᱮᱱᱟ ᱾ ᱟᱫᱚ, ᱚᱱᱟ ᱯᱤ ᱤᱴᱷᱟᱹ ᱤᱥᱤᱱ ᱠᱟᱛᱮᱫ, ᱚᱱᱟ ᱫᱚᱠᱚ ᱵᱚᱸᱜᱟ ᱵᱩᱨᱩᱭᱟ ᱾ ᱵᱮᱼᱞᱟᱯᱟ, ᱾ ᱦᱮᱸ, ᱚᱱᱟ ᱠᱚ ᱵᱚᱸᱜᱟ ᱵᱩᱨᱩᱭᱟ ᱾ ᱟᱨ ᱚᱱᱟ ᱥᱟᱶᱛᱮ, ᱠᱟᱹᱡ ᱛᱟᱵᱮᱱ ᱠᱚ, ᱛᱟᱦᱮᱱᱟ ᱾
ᱦᱮᱸᱻ ᱱᱟᱨᱠᱳᱲ ᱠᱚ ᱛᱟᱦᱮᱱᱟ, ᱛᱟᱯᱚᱨᱮ ᱛᱤᱞᱢᱤᱧ ᱫᱚ, ᱛᱟᱦᱮᱱ ᱜᱮᱭᱟ ᱾ ᱦᱟᱱᱟ ᱦᱮᱸᱫᱮ, ᱛᱤᱞᱢᱤᱧ ᱾ ᱚᱱᱟ ᱫᱚ
ᱟᱫᱚ, ᱚᱱᱟ ᱠᱚ ᱣᱟᱛᱫ ᱠᱚ, ᱵᱚᱸᱜᱟ ᱵᱩᱨᱩ ᱠᱮᱜᱼᱟ ᱾ ᱮᱠ ᱯᱚᱨᱚ ᱵᱚᱨᱛᱤ ᱛᱚ, ᱟᱫᱚ ᱚᱱᱟ ᱵᱚᱸᱜᱟ ᱵᱩᱨᱩ ᱠᱟᱛᱮᱜ, ᱦᱟᱹᱰᱤ ᱠᱚ, ᱪᱚᱰᱚᱨ ᱠᱮᱫ-ᱟ ᱾ ᱟᱫᱚ, ᱚᱱᱟ ᱠᱚ, ᱡᱚᱢᱟ ᱾ ᱮᱸᱻ ᱯᱨᱚᱥᱟᱫ ᱞᱮᱠᱟ ᱜᱮ, ᱠᱚᱢ ᱫᱷᱟᱨᱟ ᱜᱮ, ᱚᱱᱟ ᱫᱚ, ᱫᱚᱢᱮ ᱟᱢᱫᱟ ᱫᱚ, ᱵᱟᱝᱟ ᱾ ᱛᱟᱨᱯᱚᱨᱮ, ᱟᱫᱚ ᱫᱟᱠ ᱠᱟᱨᱚ ᱠᱚ ᱪᱚᱸᱫᱟᱭᱟ, ᱟᱫᱚ ᱤᱱᱟᱹ ᱦᱤᱞᱳᱜ ᱫᱚ, ᱟᱞᱮ ᱥᱮᱫ ᱫᱚ, ᱱᱚᱛᱮ ᱫᱚ, ᱩᱦ ᱫᱚ, ᱦᱟᱹᱠᱩ ᱩᱛᱩ ᱟᱛᱮᱫ, ᱫᱟᱠᱟ
ᱦᱟᱹᱠᱩ ᱩᱛᱩ, ᱦᱮᱸ ᱾
ᱵᱚᱸᱜᱟ ᱵᱩᱨᱩ ᱠᱟᱛᱮᱫ ᱠᱚ, ᱡᱚᱢᱟ ᱾ ᱱᱟᱣᱟ ᱴᱩᱠᱩᱡ, ᱱᱟᱣᱟ ᱪᱮᱞᱟᱝ, ᱚᱱᱟ ᱦᱚᱸ ᱩᱱ ᱦᱤᱞᱚᱜ ᱫᱚ, ᱡᱷᱚᱛᱚ ᱠᱤᱪᱷᱩ ᱱᱟᱣᱟ ᱾ ᱦᱮᱸ, ᱟᱫᱚ ᱦᱳᱭ ᱦᱳᱭ, ᱟᱨ ᱚᱱᱮ, ᱠᱚᱲᱟ ᱠᱚ ᱛᱩᱯᱩ ᱠᱚ, ᱪᱟᱞᱟᱜ ᱫᱚ, ᱩᱱ ᱫᱚ, ᱩᱱᱠᱩ ᱫᱚ, ᱥᱮᱭ ᱦᱤᱞᱚᱜ ᱫᱚ, ᱵᱤᱱᱰᱤ ᱠᱚ ᱡᱩᱛᱟ, ᱦᱟᱱᱟ, ᱡᱟᱦᱟᱸ ᱫᱟᱠᱟ ᱵᱚᱱ ᱫᱚᱦᱚᱭᱟ ᱾
ᱮᱸᱻ ᱾
ᱥᱮᱛᱟᱜ ᱨᱮ, ᱵᱤᱱᱰᱤ ᱠᱚ, ᱡᱩᱛ ᱵᱟᱲᱟ ᱠᱮᱫ ᱛᱮ, ᱩᱱᱠᱩ ᱛᱳᱯᱳ ᱦᱮᱡ ᱮᱱᱟ ᱾ ᱟᱫᱚ, ᱩᱱᱠᱩ ᱦᱮᱡ ᱠᱟᱛᱮ, ᱞᱚᱴᱟ ᱫᱟᱜ ᱠᱚ, ᱦᱮᱡ ᱠᱟᱛᱮᱫ ᱩᱱᱠᱩ ᱠᱚ, ᱵᱚᱸᱜᱟ ᱵᱩᱨᱭᱟ, ᱡᱚ ᱵᱚᱸᱜᱟ ᱵᱩᱨᱩ ᱫᱚ ᱾
ᱮᱸᱻ ᱾
ᱟᱫᱚ, ᱛᱟᱨᱟᱥᱤᱧ ᱢᱟ, ᱟᱫᱚ ᱥᱮᱸᱫᱽᱨᱟ ᱠᱚ, ᱪᱟᱞᱟᱜᱼᱟ ᱾ ᱡᱟᱦᱟᱸ ᱵᱮ
ᱦᱮᱸᱻ ᱾
ᱟᱪᱪᱷᱟ, ᱟᱯᱮ ᱚᱱᱛᱮ ᱪᱮᱪᱮᱫᱼᱞᱮᱠᱟ?
ᱟᱞᱮ ᱥᱮᱫ ᱢᱟ ᱥᱟᱠᱨᱟᱛ ᱫᱚ ᱧᱮᱞ ᱡᱟᱦᱟᱸ ᱧᱤᱫᱟᱹ ᱥᱟᱠᱨᱟᱛ, ᱡᱟᱦᱟᱸ ᱵᱚᱱ ᱢᱮᱛᱟᱜ ᱠᱟᱱᱟ, ᱚᱱᱟ ᱦᱤᱞᱳᱜ ᱫᱚ ᱛᱟᱨᱟ ᱥᱤᱧ ᱠᱷᱚᱱ ᱜᱮ ᱠᱚ, ᱯᱤᱴᱷᱟᱹᱭᱟ ᱾ ᱯᱟᱛᱲᱟ ᱯᱤᱴᱷᱟᱹ ᱦᱳᱭᱳᱜ ᱜᱮᱭᱟ ᱾ ᱟᱜᱼ, ᱡᱚᱢ ᱢᱟ ᱟᱜ ᱞᱟᱦᱟᱨᱮ, ᱟᱜᱮ ᱠᱚ, ᱵᱚᱸᱜᱟ ᱵᱩᱨᱩᱭᱟ ᱾ ᱢᱟᱨᱮ ᱴᱩᱠᱩ ᱠᱩᱡ ᱦᱟᱺᱰᱤ, ᱟᱨ ᱱᱚᱣᱟ ᱯᱟᱛᱟ ᱯᱤᱴᱷᱟᱹ, ᱚᱲᱟᱜ ᱨᱮ ᱾
ᱟᱪᱪᱷᱟ ᱾
ᱳᱻ ᱾ ᱢᱟᱨᱮ ᱦᱟᱯᱲᱟᱢ ᱠᱚ, ᱡᱚᱛᱚ ᱢᱮᱱᱟ ᱩᱱᱠᱩᱣᱟᱜ ᱩᱭᱦᱟᱹᱨ, ᱱᱩᱠᱩ ᱧᱩᱛᱩᱢ ᱴᱟᱝ
ᱟᱫ, ᱭᱩᱸᱼᱦᱩᱸ ᱾
ᱛᱟᱨᱯᱚᱨᱮ, ᱛᱟᱨᱯᱚᱨᱮ ᱱᱟᱜ, ᱥᱤᱢ ᱥᱟᱠᱨᱟᱸᱛ ᱥᱮᱛᱟᱜ ᱨᱮ ᱾ ᱵᱚᱸᱜᱟ ᱵᱩᱨᱩ ᱭᱟᱠᱚ ᱾ ᱠᱟ ᱟᱜᱮ ᱠᱚ ᱟᱧ ᱡᱚᱜ ᱤᱭᱟᱹ ᱡᱚᱜ ᱜᱤᱰᱤ ᱾
ᱦᱳᱭ ᱦᱳᱭ ᱦᱤᱡᱩᱜ ᱢᱟᱭ ᱛᱟᱦᱮ᱾
ᱦᱮᱸ ᱛᱟᱨ ᱯᱚᱨᱮ᱾ ᱛᱩᱯᱩᱱᱟ ᱠᱚ ᱛᱩᱯᱩ ᱠᱟᱛᱮᱫ ᱮ ᱱᱟᱣᱟ ᱥᱟᱯᱟᱵ ᱠᱚ ᱛᱟᱦᱮᱱᱟ᱾ ᱦᱚᱨ ᱵᱟᱲᱮ᱾
ᱚᱸᱻ
ᱟᱨ ᱪᱮᱫ ᱞᱟᱹᱭ ᱠᱮᱫᱼᱟ ᱚᱱᱟ ᱦᱚᱸ ᱢᱟᱵᱚᱱ ᱟᱹᱜᱩᱭᱮᱫ ᱫᱚ᱾ ᱚᱱᱟ ᱚᱱᱟ ᱨᱮᱱᱟᱹᱜ ᱜᱮ ᱦᱩᱲᱩ᱾ ᱤᱭᱟᱹ ᱠᱟᱛᱮᱜ ᱦᱮ ᱟᱵᱚ ᱡᱟᱦᱟ ᱜᱩᱲᱜᱩ᱾ ᱨᱤᱫ ᱠᱟᱛᱮ ᱪᱟᱣᱞᱮ ᱵᱮᱱᱟᱣ ᱠᱟᱛᱮᱜ ᱠᱚ᱾ ᱯᱤᱴᱟᱹᱭᱟ ᱢᱮᱴᱟᱝ ᱫᱚ ᱢᱟᱨᱟᱝ ᱧᱚᱜ ᱢᱤᱫᱴᱟᱝ ᱫᱚ ᱢᱟᱺᱡᱟᱹᱨᱤ ᱧᱚᱜ ᱟᱨ ᱢᱤᱫᱴᱟᱝ ᱫᱚ ᱦᱩᱰᱤᱧ ᱧᱚᱜ᱾
ᱚᱱᱟ ᱛᱮ ᱜᱮ ᱟᱫᱚ ᱦᱟᱱᱮ ᱛᱟᱵᱮᱱ ᱜᱩᱲ ᱵᱟᱛᱟᱥᱟ᱾
ᱦᱩ
ᱵᱚᱸᱜᱟ ᱵᱩᱨᱩᱭᱟ ᱛᱟᱹᱨ ᱯᱚᱨᱮ ᱚᱱᱟ ᱵᱚᱸᱜᱟ ᱦᱚᱸ ᱛᱟᱨᱯᱚᱨᱮ
ᱟᱪᱪᱷᱟ ᱦᱮᱸ ᱦᱮᱸ ᱟ ᱦᱮᱸ ᱞᱟᱹᱭ ᱵᱤᱱ ᱟᱡᱚᱢ ᱫᱟᱞᱤᱝ᱾
ᱦᱮᱸ ᱱᱟᱣᱟ ᱟᱨ
ᱦᱚᱸ
ᱚᱱᱟ ᱯᱚᱨᱮ ᱜᱮ ᱟᱫᱚ ᱵᱳᱸᱜᱟ ᱵᱩᱨᱩ ᱠᱚ ᱦᱩᱭ ᱞᱮᱱᱠᱷᱟᱱ᱾ ᱛᱟᱯᱚᱨᱮ ᱱᱚᱣᱟ ᱴᱩᱠᱩ ᱨᱮ ᱫᱟᱠᱟ ᱠᱚ ᱤᱥᱤᱱᱟ᱾ ᱟᱨ ᱟᱞᱮ ᱫᱚ ᱦᱟᱹᱠᱩ ᱫᱚ ᱵᱟᱝ ᱡᱤᱞ ᱜᱮᱠᱚ ᱩᱛᱩᱭᱟ᱾
ᱠᱮᱫ ᱠᱚᱣᱟ ᱨᱮᱫᱚ ᱥᱤᱢ ᱯᱮ ᱟᱯᱮ ᱫᱚ ᱵᱟᱝ
ᱦᱮᱸ ᱦᱮᱸ ᱟᱫᱚ ᱚᱱᱟᱜᱮ ᱱᱟᱣᱟ ᱴᱩᱠᱩᱡ ᱨᱮᱱᱟᱜ ᱫᱟᱠᱟ᱾ ᱱᱟᱣᱟ ᱴᱩᱠᱩᱡ ᱱᱟᱣᱟ ᱪᱮᱞᱮᱝ ᱨᱮᱠᱚ ᱩᱛᱩᱭᱟ᱾ ᱚᱱᱟᱜᱮ ᱟᱫᱚ ᱵᱚᱸᱜᱟ ᱵᱩᱨᱩ ᱠᱟᱛᱮᱜ ᱠᱚ ᱡᱚᱢᱟ ᱛᱟᱨ᱾ ᱯᱚᱨᱮ ᱛᱟᱨᱯᱚᱨᱮ ᱟᱫᱚ ᱟᱞᱮᱥᱮᱫ ᱫᱚ ᱚᱱᱟ ᱡᱚᱢ ᱦᱚᱸ ᱪᱟᱹᱞᱩᱭᱮᱱᱟ᱾ ᱟᱫᱚ ᱥᱟᱹᱛ ᱥᱟᱯᱲᱟᱣ ᱦᱚᱸ ᱪᱟᱞᱟᱜᱼᱟ ᱵᱚᱡᱷᱟ ᱛᱩᱧ ᱨᱮᱱᱟᱜ᱾ ᱵᱡᱷᱟ ᱛᱩᱧ ᱥᱟᱹᱛ ᱥᱟᱯᱲᱟᱣ ᱥᱮᱛᱟᱜ ᱠᱷᱚᱱ ᱜᱮ᱾ ᱛᱟ ᱯᱚᱨ ᱢᱟᱸᱡᱟᱱ ᱟᱠᱟᱱ ᱥᱮ ᱟᱫᱚ ᱠᱚ ᱪᱟᱞᱟᱜᱼᱟ ᱵᱡᱷᱟ ᱛᱩᱧ᱾ ᱩᱸ ᱢᱟᱺᱡᱷᱤ ᱛᱷᱟᱱ ᱠᱚ ᱪᱟᱞᱟᱜᱼᱟ ᱯᱩᱭᱞᱩ ᱢᱟᱺᱡᱷᱤ ᱛᱷᱟᱱ ᱠᱷᱚᱱ ᱛᱮ ᱟᱫᱚ ᱢᱟᱺᱡᱷᱤ ᱡᱟᱦᱟᱸᱭᱟᱜ ᱦᱟᱱᱮ ᱠᱟᱭᱨᱟ ᱫᱟᱨᱮ ᱢᱮᱱᱟᱜ ᱫᱚᱼᱼ ᱡᱷᱚᱛᱚ ᱠᱚ ᱟᱛᱮᱜ ᱮ ᱪᱟᱞᱟᱜᱼᱟ ᱟᱫᱚᱼᱼ ᱟᱨ ᱡᱟᱦᱟᱸᱭ ᱦᱚᱸ ᱩᱸ ᱩᱱᱤᱭᱟᱜ ᱟ ᱠᱟᱭᱨᱟ ᱫᱟᱨᱮ ᱠᱷᱟᱱ ᱩᱱᱤ ᱠᱚ ᱠᱩᱞᱤᱭᱮᱭᱟ ᱮᱢᱚᱜ ᱟᱢ ᱥᱮ ᱵᱟᱢ ᱮᱢᱚᱜᱼᱟ᱾
ᱡᱚᱛᱚ ᱵᱚᱸᱜᱟ ᱵᱩᱨᱩ ᱠᱟᱛᱮᱜ ᱠᱚ ᱠᱟᱭᱨᱟ ᱫᱟᱨᱮ ᱠᱚ ᱢᱟᱜᱟ᱾ ᱟᱫᱚ ᱠᱚ ᱜᱚᱜ ᱤᱫᱤᱭᱟ ᱛᱟᱯᱚᱨᱮ ᱡᱟᱦᱟᱸ ᱢᱟᱨᱟᱝ ᱧᱚᱜ ᱜᱚᱰᱟ ᱨᱮᱠᱚᱼᱼ ᱮᱸ ᱵᱤᱫᱟ᱾ ᱵᱤᱫ ᱠᱟᱛᱮᱫ ᱱᱚᱸᱰᱮ ᱠᱚ ᱵᱚᱸᱜᱟ ᱵᱩᱨᱩᱭᱟ ᱵᱟᱠᱷᱮᱲᱟ ᱠᱚ ᱚᱱᱟ ᱠᱚᱫᱚ ᱟᱞᱤᱧ ᱫᱚ ᱵᱟᱹᱞᱤᱧ ᱵᱟᱲᱟᱭᱟ᱾ ᱪᱮᱫ ᱫᱚᱠᱚ ᱵᱟᱠᱷᱮᱲᱟ ᱵᱟᱝ
ᱦᱮᱸ ᱦᱮᱸ
ᱛᱟᱯᱚᱨᱮ ᱟᱨᱼᱼ ᱡᱟᱦᱟᱸ ᱢᱟᱹᱡᱷᱤᱭᱟᱜ ᱚᱱᱟ ᱦᱤᱞᱚᱜ ᱫᱚ ᱠᱟᱱᱼᱼ ᱢᱟᱱᱮᱼᱼ ᱠᱚᱨᱮ ᱚᱱᱟ ᱯᱤᱴᱷᱟᱹᱼᱼ ᱚᱱᱟ ᱧᱩᱛᱩᱢ ᱛᱮᱵᱚ ᱢᱤᱫᱴᱟᱝ ᱠᱤᱱᱵᱟ ᱵᱟᱨᱮᱭᱟ ᱡᱟᱹᱥᱛᱤᱼᱼ
ᱛᱟᱨᱯᱚᱨᱮ ᱚᱱᱟᱼᱼ ᱯᱤᱴᱷᱟᱹ ᱚᱱᱮ ᱠᱟᱭᱨᱟ ᱫᱟᱨᱮ ᱦᱮᱸ
ᱚᱽ ᱦᱳᱭ
ᱥᱟᱶᱛᱮᱼᱼ ᱥᱟᱨᱛᱮ
ᱦᱳᱭ ᱦᱳᱭ
ᱛᱟᱨᱯᱚᱨᱮ ᱡᱟᱦᱟᱸᱭ ᱵᱟᱡᱟᱣᱼᱟᱭ ᱩᱱᱤᱭᱟᱜ ᱫᱚ ᱵᱟᱝ ᱩᱱᱤ ᱦᱟᱹᱵᱤᱡᱼᱼ
ᱟᱡᱼᱼ
ᱦᱩᱭᱩᱜ ᱜᱮᱭᱟ ᱟᱨ